ᱠᱮ ᱡᱚᱦᱟᱨ ᱜᱮ,
ᱦᱟᱸ ᱟᱸᱡᱚᱢ ᱧᱟᱢᱚᱜ ᱠᱟᱱ ᱜᱮᱭᱟ?
ᱦᱳᱭ ᱦᱳᱭ ᱟᱹᱞᱤᱧ ᱫᱚ ᱦᱟᱸᱜ ᱞᱤᱧ ᱟᱸᱡᱚᱢ ᱧᱟᱢᱮᱜ ᱜᱮᱭᱟ, ᱟᱹᱵᱮᱱ ᱜᱮ ᱚᱠᱟ ᱞᱮᱠᱟ ᱟᱸᱡᱚᱢ ᱧᱟᱢ ᱮᱫᱼᱟ ᱵᱤᱱ
ᱮᱠᱫᱚᱢ ᱱᱟᱯᱟᱭ ᱫᱷᱟᱨᱟ ᱜᱮ ᱟᱹᱰᱤ ᱪᱷᱮᱨᱦᱟ ᱨᱚᱲ ᱫᱚ ᱟᱸᱡᱚᱢᱚᱜ ᱠᱟᱱ ᱛᱟᱹᱵᱤᱱᱟ᱾
ᱟᱪᱪᱷᱟ, ᱟᱪᱪᱷᱟ, ᱟᱪᱪᱷᱟ, ᱛᱟᱞᱦᱮ ᱜᱚᱝᱠᱮ ᱱᱟᱯᱟᱭ ᱵᱟᱲᱟ ᱜᱮᱭᱟ ᱵᱮᱱ?
ᱦᱳᱭ ᱱᱟᱯᱟᱭ ᱵᱟᱲᱟ ᱜᱮ, ᱟᱹᱵᱤᱱ ᱜᱮ ᱪᱮᱜ ᱞᱮᱠᱟ?
ᱟᱹᱞᱤᱧ ᱦᱚᱸ ᱜᱚᱝᱠᱮ ᱱᱤᱛᱚᱜ ᱫᱚ ᱦᱟᱸᱜ ᱱᱟᱯᱟᱭ ᱵᱟ ᱫᱟᱨᱟ ᱜᱮ ᱦᱮᱱᱟᱜ ᱟᱠᱟᱜ ᱞᱤᱧᱟᱹ᱾
ᱚ ᱦᱳᱭ ᱛᱚ ᱾ ᱛᱟᱦᱚᱞᱮ ᱜᱚᱝᱠᱮ ᱤᱭᱟᱹ ᱢᱮᱱᱮᱫ ᱛᱟᱦᱮᱱ ᱞᱤᱧ ᱢᱤᱫᱴᱟᱝ ᱥᱟᱛᱟᱢ ᱱᱤᱭᱮ ᱛᱟᱦᱚᱞᱮ ᱛᱤᱦᱤᱧ ᱫᱚᱞᱟᱝ ᱨᱚᱯᱚᱲ ᱠᱚᱜᱼᱟ ᱾
ᱦᱳᱭ ᱦᱳᱭ ᱦᱳᱭ ᱟᱹᱞᱤᱧ ᱦᱚᱸ ᱚᱱᱟ ᱜᱤᱞᱤᱧ ᱢᱮᱱᱮᱜ ᱛᱟᱦᱮᱸᱜ ᱢᱟᱨᱟᱝ ᱵᱚᱦᱚᱜ ᱠᱚ ᱫᱚᱢᱮ ᱢᱟᱨᱟᱝ ᱫᱚᱢᱮ ᱠᱷᱚᱱ ᱚᱠᱛᱚ ᱫᱚ ᱵᱟᱠᱚ ᱮᱢ ᱠᱟᱜ ᱞᱟᱝᱟ ᱛᱚ ᱦᱟᱸᱜ ᱳᱭᱻ ᱚᱱᱟ ᱛᱚᱞ ᱫᱚᱦᱚ ᱚᱠᱛᱚ ᱨᱮᱜᱮ ᱡᱟᱦᱟᱸ ᱱᱟᱜ ᱢᱤᱫ ᱴᱤᱡ‌ ᱥᱟᱛᱟᱢ ᱛᱤᱞᱟᱝ ᱨᱚᱯᱚᱲ ᱞᱮᱝ ᱠᱷᱟᱡ
ᱛᱚ ᱟᱞᱤᱧ ᱱᱤᱭᱟᱹ ᱞᱤᱧ ᱪᱤᱱᱛᱟᱹ ᱵᱷᱟᱵᱽᱱᱟᱣ ᱠᱟᱜᱼᱟ ᱟ ᱡᱮ ᱥᱮ ᱢᱚᱱᱮ ᱞᱤᱧ ᱜᱚᱴᱟᱣ ᱠᱟᱜᱼᱟ᱾ ᱡᱮ ᱱᱚᱣᱟ ᱟᱵᱚ ᱥᱟᱱᱛᱟᱲ ᱥᱟᱶᱛᱟ ᱨᱮ ᱟᱵᱚᱣᱟᱜ ᱟᱨᱤᱼᱪᱟᱹᱞᱤ ᱠᱚ ᱵᱟᱜᱤ ᱠᱟᱛᱮᱫ ᱡᱮ ᱱᱚᱜᱼᱚᱭ ᱟᱵᱚ ᱨᱮᱱ ᱱᱮ ᱜᱤᱫᱽᱨᱟᱹ ᱠᱚ ᱥᱮ ᱟᱵᱚ ᱞᱮᱠᱟᱱ ᱟᱰᱤ ᱜᱟᱱ ᱦᱚᱲ ᱜᱮ ᱱᱚᱜᱼᱚᱭ ᱫᱚᱝ ᱞᱟᱜᱽᱲᱮ ᱯᱟᱛᱟ ᱵᱟᱜᱤ ᱠᱟᱛᱮᱫ ᱚᱠᱟ ᱨᱮ ᱚᱨᱜᱮᱥᱴᱟᱨ ᱯᱨᱳᱜᱽᱨᱟᱢ ᱥᱮ ᱪᱷᱟᱯᱨᱤ ᱞᱮᱠᱟ ᱦᱟᱸᱰᱮ ᱱᱟᱸᱰᱮ ᱠᱚ ᱮᱱᱮᱡ ᱵᱟᱲᱟᱭ ᱠᱟᱱ ᱛᱟᱦᱮᱸᱫ᱾ ᱦᱚᱸᱜᱼᱚᱱᱟ ᱟᱨᱠᱤ ᱛᱤᱱᱟᱹᱜ ᱜᱟᱱ ᱟᱵᱚ ᱥᱟᱶᱛᱟ ᱨᱮ ᱵᱮᱵᱽ ᱮᱸ ᱚᱨᱥᱚᱝ ᱦᱤᱡᱩᱜ ᱠᱟᱱᱟ ᱱᱚᱣᱟ ᱠᱚ ᱱᱤᱭᱟᱹ ᱚᱱᱮ ᱚᱱᱟ ᱱᱤᱭᱟᱹ ᱜᱮ ᱠᱟᱹᱴᱤᱡ ᱜᱟᱞᱢᱟᱨᱟᱣ ᱞᱮᱠᱷᱟᱱ ᱱᱟᱯᱟᱭ ᱠᱚᱜ-ᱟ᱾
ᱟᱪᱪᱷᱟ ᱟᱪᱪᱷᱟ ᱦᱳᱭ ᱚᱱᱟ ᱦᱚᱸ ᱡᱚᱛᱷᱟᱛ ᱠᱩᱠᱩᱞᱤ ᱜᱮ ᱵᱮᱱ ᱫᱚᱦᱚᱣ ᱠᱟᱜᱼᱟ᱾ ᱱᱚᱣᱟ ᱟᱵᱤᱱ ᱠᱩᱠᱞᱤ ᱵᱟᱵᱮᱱ ᱫᱚᱦᱚ ᱞᱮᱠᱷᱟᱡ ᱚᱠᱚᱭ ᱦᱚᱸ ᱵᱟᱠᱚ ᱫᱚᱦᱚᱭᱟ᱾ ᱦᱮᱸ ᱥᱮ ᱵᱟᱝ ᱱᱚᱣᱟ ᱫᱚ ᱪᱮᱜ ᱞᱤᱧ ᱞᱟᱭᱟᱹ ᱡᱮ
ᱚᱨᱠᱮᱥᱴᱟᱨ ᱦᱚᱸ ᱠᱷᱟᱨᱟᱯ ᱤᱭᱟᱹ ᱫᱚ ᱵᱟᱝ ᱠᱟᱱᱟ ᱮᱱᱛᱮᱜ ᱢᱟᱱᱮ ᱵᱟᱹᱲᱤᱡ ᱤᱭᱟᱹ ᱫᱚ ᱵᱟᱝ ᱠᱟᱱᱟ ᱠᱤᱱᱛᱩ ᱚᱱᱮ ᱡᱮ ᱫᱤᱱ ᱦᱤᱞᱳᱜ ᱠᱚ ᱫᱟᱬᱟᱱ ᱠᱟᱱᱟ ᱫᱤᱱ ᱯᱚᱨᱮ ᱫᱤᱱ ᱧᱤᱫᱟᱹ ᱯᱚᱨ ᱧᱤᱫᱟᱹ᱾ ᱫᱤᱱ ᱦᱤᱞᱳᱜ ᱚᱱᱟ ᱛᱟᱭᱚᱢ ᱨᱮᱜᱮ ᱠᱚ ᱟᱪᱩᱨᱚᱜ ᱠᱟᱱᱟ ᱱᱚᱣᱟ ᱫᱚ ᱮᱠᱴᱩ ᱵᱟᱹᱲᱤᱡ ᱰᱟᱦᱟᱨ ᱥᱮᱜ ᱜᱮ ᱞᱟᱦᱟ ᱤᱫᱤᱜ ᱠᱟᱱᱟ᱾
ᱟᱪᱪᱷᱟ ᱟᱪᱷᱟ᱾
ᱵᱟ ᱟᱞᱤᱧ ᱫᱩᱞᱤᱧ ᱢᱮᱱᱟ ᱥᱟᱱᱛᱟᱲ ᱟᱨᱤᱼᱪᱟᱹᱞᱤ ᱨᱮᱫᱚ ᱥᱟᱱᱛᱟᱲ ᱠᱚᱣᱟᱜ ᱢᱟᱱᱮ ᱡᱟᱦᱟᱸ ᱦᱮᱱᱟᱜ ᱠᱟᱫᱟ ᱚᱱᱟ ᱛᱟᱲᱟᱢ ᱛᱮ ᱤᱭᱟᱹ ᱚᱱᱟ ᱰᱟᱦᱟᱨ ᱛᱮᱜᱮ ᱵᱚᱱ ᱛᱟᱲᱟᱢ ᱞᱮᱠᱷᱟᱡ ᱜᱮ ᱱᱟᱯᱟᱭ ᱠᱚᱜᱼᱟ᱾
ᱵᱟᱝ ᱢᱟ ᱟᱫᱚ ᱜᱚᱝᱠᱮ ᱱᱮᱛᱟᱨ ᱫᱚ ᱧᱮᱞ ᱟᱠᱟᱜᱼᱟ ᱞᱤᱧ ᱟᱵᱚ ᱨᱮᱱ ᱡᱟᱦᱟᱸᱭ ᱜᱤᱫᱟᱹᱨ ᱯᱤᱫᱟᱹᱨ ᱥᱮ ᱠᱤᱪᱷᱩ ᱜᱟᱱ ᱦᱚᱲ ᱠᱚᱫᱚ ᱱᱚᱣᱟ ᱧᱮᱞᱟ ᱵᱮᱱ ᱡᱮ ᱥᱟᱱᱛᱟᱲ ᱨᱮᱱᱟᱜ ᱟᱨᱤᱼᱪᱟᱞᱤ ᱨᱮᱱᱟᱜ ᱡᱟᱦᱟᱸ ᱛᱤᱱᱟᱹᱜ ᱟᱵᱚᱣᱟᱜ ᱞᱟᱭᱼᱞᱟᱠᱪᱟᱨ ᱮᱱᱮᱡ ᱥᱮᱨᱮᱧ ᱢᱮᱱᱟᱜ ᱛᱟᱵᱚᱱ ᱡᱮᱢᱚᱱ ᱫᱚᱝ, ᱞᱟᱜᱽᱲᱮ, ᱯᱟᱛᱟ, ᱥᱚᱨᱦᱟᱭ, ᱱᱚᱣᱟ ᱠᱚᱫᱚ ᱵᱟᱝ ᱰᱷᱚᱝᱟ ᱠᱚ ᱠᱟᱱᱟ᱾ ᱩᱱᱠᱩ ᱟᱨ ᱮᱴᱟᱜ ᱨᱮᱵᱮᱱ ᱧᱮᱞ ᱠᱚᱣᱟ ᱚᱠᱟ ᱨᱮ ᱯᱨᱳᱜᱽᱨᱟᱢ ᱨᱮ ᱮᱸ ᱞᱟ‌ᱜ-ᱟ ᱪᱷᱟᱯᱨᱤ ᱮᱱᱮᱡ ᱥᱮ ᱚᱠᱟ ᱨᱮ ᱯᱟᱹᱣᱨᱟᱹ ᱦᱟᱺᱰᱤ ᱧᱩ ᱠᱟᱛᱮᱫ ᱜᱤᱛᱤᱡ ᱵᱟᱲᱟ ᱥᱮ ᱵᱟᱝ ᱢᱟ ᱟᱸᱡᱚᱢ ᱟᱠᱟᱜ-ᱟ ᱞᱤᱧ ᱱᱚᱛᱮ ᱵᱚᱨᱫᱷᱚᱢᱟᱱ, ᱦᱩᱜᱽᱞᱤ, ᱢᱮᱫᱽᱱᱟ ᱯᱩᱨ ᱥᱮᱡ ᱢᱟ ᱚᱱᱛᱮ ᱨᱮᱱ ᱢᱟ ᱛᱚ ᱟᱰᱤ ᱡᱟᱥᱛᱤ ᱜᱮᱠᱚ ᱫᱟᱬᱟᱱ ᱠᱟᱱ ᱡᱟᱥᱛᱤ ᱠᱟᱭ ᱛᱮ᱾ ᱟᱰᱤ ᱜᱟᱱ ᱪᱮᱫ ᱞᱮᱠᱟ ᱱᱟᱜ ᱟᱵᱚᱣᱟᱜ ᱟᱨᱤᱼᱪᱟᱹᱞᱤ ᱞᱮᱵᱮᱫ ᱞᱚᱴᱚᱢ ᱠᱟᱛᱮᱫ ᱡᱷᱚᱛᱚ ᱥᱟᱱᱟᱢ ᱞᱮᱠᱟ ᱱᱟᱜ ᱟᱰᱤ ᱜᱟᱱ ᱠᱚ ᱠᱟᱢᱤᱭ ᱫᱟ, ᱛᱚ ᱟᱵᱮᱱᱟᱜ ᱢᱮᱱᱛᱮ ᱥᱮ ᱟᱵᱮᱱᱟᱜ ᱱᱚᱡᱚᱨ ᱛᱮ ᱱᱚᱣᱟ ᱫᱚ ᱪᱮᱜ ᱞᱮᱠᱟ ᱵᱮᱱ ᱧᱮᱞᱮᱜᱼᱟ?
ᱦᱳᱭ ᱦᱳᱭ ᱱᱚᱣᱟ ᱫᱚ ᱟᱰᱤ ᱟᱭᱢᱟ ᱜᱮ ᱠᱷᱟᱨᱟᱯᱚᱜ ᱠᱟᱱᱟ ᱥᱮ ᱵᱟᱲᱤᱡᱚᱜ ᱠᱟᱱᱟ᱾ ᱟᱫᱚ ᱥᱩᱫᱩ ᱚᱱᱟ ᱮᱠᱞᱟ ᱫᱚ ᱟᱞᱤᱧ ᱫᱚ ᱵᱟᱞᱤᱧ ᱫᱩᱥᱩᱟᱹ ᱣᱟᱜ ᱠᱟᱱᱟ ᱟᱨᱚ ᱜᱚᱝᱠᱮ ᱦᱮᱱᱟᱜ ᱟᱠᱟᱜᱼᱟ᱾ ᱛᱟᱨ ᱫᱚ ᱡᱮᱢᱚᱱ ᱵᱟᱯᱞᱟ ᱚᱲᱟᱜ ᱨᱮ ᱵᱚᱠᱥ ᱠᱚᱠᱚ ᱟᱹᱜᱩᱭᱮᱜᱼᱟ, ᱱᱚᱣᱟ ᱦᱚᱸ ᱛᱚ ᱵᱟᱲᱤᱡ ᱥᱮᱜ ᱜᱮ ᱪᱟᱞᱟᱜ ᱠᱟᱱᱟ ᱥᱮ᱾
ᱮᱠᱫᱚᱢ ᱜᱚᱝᱠᱮ ᱟᱰᱤ ᱵᱟᱲᱤᱡ ᱚᱨᱥᱚᱝ ᱠᱟᱱᱟ᱾
ᱦᱳᱭ ᱦᱳᱭ ᱟᱵᱚ ᱥᱟᱱᱛᱟᱲ ᱥᱟᱶᱛᱟ ᱨᱮᱫᱚ ᱦᱮᱱᱟᱜ ᱠᱟᱜ-ᱟ ᱴᱟᱢᱟᱠ ᱛᱩᱢᱫᱟᱹᱜ᱾
ᱦᱩᱸ᱾
ᱤᱱᱟᱹ ᱱᱟᱜ ᱠᱷᱟᱸᱰᱟ ᱫᱟᱜ ᱵᱮᱱ ᱡᱚᱨᱚᱭᱟ ᱚᱱᱟ ᱨᱮᱦᱚᱸ ᱴᱟᱢᱟᱠ ᱛᱩᱢᱫᱟᱹᱜ ᱞᱟᱜᱟᱜ-ᱟ ᱵᱚᱠᱼᱼ ᱛᱤᱠᱤ ᱵᱮᱱ ᱡᱚᱨᱚ ᱫᱟᱲᱮᱭᱭᱟ ᱠᱷᱟᱱᱰᱟ ᱫᱟᱜ?
ᱵᱟᱝ ᱵᱟᱝ ᱮᱠᱫᱚᱢ ᱵᱟᱝ᱾
ᱦᱳᱭ ᱦᱳᱭ ᱟᱨᱚ ᱚᱱᱟ ᱥᱤᱸᱫᱟᱹᱨᱟ ᱫᱟᱱ ᱡᱚᱠᱷᱚᱱ ᱛᱚᱠᱷᱚᱱᱚ᱾ ᱞᱟᱜᱟᱜᱼᱟ ᱴᱟᱢᱟᱠ ᱛᱩᱢᱫᱟᱜ ᱛᱚᱠᱷᱚᱱᱳᱛᱚ ᱵᱚᱠᱥᱟ ᱥᱮᱫ ᱫᱚ ᱵᱟᱵᱮᱱ ᱤᱭᱟᱹ ᱫᱟᱲᱮᱭᱟᱜ-ᱟ ᱥᱮ᱾ ᱥᱤᱸᱫᱟᱹᱨᱟᱹ ᱫᱟᱱ ᱦᱚᱸ ᱵᱟᱵᱮᱢ ᱦᱩᱭ ᱦᱚᱪᱚ ᱫᱟᱲᱮᱭᱟᱜᱼᱟ ᱠᱤᱱᱛᱩ ᱱᱮᱛᱟᱨ ᱫᱚ ᱵᱤᱱ ᱧᱮᱞᱮᱫ᱾ ᱮ ᱡᱮ ᱵᱚᱠᱥ ᱠᱚ ᱟᱹᱜᱩᱭᱮᱫᱼᱟ ᱯᱨᱚᱛᱮᱠᱴᱤ᱾ ᱵᱟᱯᱞᱟ ᱚᱲᱟᱜ ᱨᱮᱜᱮ ᱵᱚᱠᱥ ᱫᱚ ᱛᱟᱦᱮᱱ ᱠᱟᱱ ᱜᱮᱭᱟ ᱵᱚᱨᱚᱝ ᱫᱚ ᱧᱮᱞᱟ ᱵᱤᱱ ᱚᱠᱟᱴᱟᱜ᱾ ᱯᱟᱲᱟ ᱨᱮᱫᱚ ᱵᱚᱠᱥ ᱠᱚᱦᱚᱸ ᱵᱟᱭ ᱵᱚᱠᱥ ᱞᱟᱹᱭ ᱮᱫᱟ ᱴᱟᱢᱟᱠ ᱛᱩᱢᱫᱟᱹᱜ ᱠᱚᱦᱚᱸ ᱵᱟᱹᱱᱩᱜ ᱠᱟᱜᱼᱟ᱾ ᱡᱩᱫᱤᱭᱳ ᱦᱮᱱᱟᱜ ᱟᱠᱟᱜᱼᱟ ᱦᱟᱱᱟ ᱛᱚᱯᱟᱜ ᱛᱚᱯᱟᱜ ᱟᱠᱟ ᱜᱮ᱾
ᱮᱠᱫᱚᱢ ᱜᱚᱝᱠᱮ᱾
ᱟᱹᱞᱤᱧ ᱫᱚᱞᱤᱧ ᱢᱮᱱᱟ ᱚᱱᱟ ᱵᱚᱠᱥ ᱴᱟᱠᱟᱛᱮ ᱡᱩᱫᱤ ᱟᱨ᱾ ᱯᱮ ᱡᱚᱲ ᱜᱟᱱ ᱴᱟᱢᱟᱠ ᱛᱩᱢᱫᱟᱹᱜ ᱵᱮᱱ ᱟᱹᱜᱩ ᱫᱟᱲᱮᱭᱟᱜ ᱠᱮᱭᱟ ᱟᱨᱦᱚ ᱱᱟᱯᱟᱭ ᱠᱚᱜ ᱠᱮᱭᱟ᱾
ᱟᱵᱚᱣᱟᱜ ᱫᱚ ᱜᱚᱝᱠᱮ᱾ ᱥᱮᱫᱟᱭ ᱦᱟᱯᱲᱟᱢ ᱠᱷᱚᱱᱟᱜ ᱜᱮ ᱴᱟᱢᱟᱠ ᱛᱩᱢᱫᱟᱹᱜ ᱜᱮ ᱟᱵᱩᱣᱟᱜ ᱨᱟᱹᱥᱠᱟᱹ ᱨᱮᱱᱟᱜ ᱢᱟᱨᱟᱝ ᱤᱭᱟᱹ ᱫᱚ ᱠᱟᱱ ᱛᱟᱵᱚᱱᱟ᱾ ᱟᱨ ᱚᱱᱟᱜ ᱜᱮ ᱧᱮᱞ ᱧᱟᱢᱚᱜ᱾ ᱡᱮ ᱚᱱᱟ ᱜᱮᱵᱚᱱ ᱞᱮᱵᱮᱫ ᱞᱚᱴᱚᱢ ᱤᱫᱤᱭᱮ ᱫᱟ ᱡᱮ ᱵᱟᱝ ᱢᱟ ᱴᱟᱢᱟᱠ᱾ ᱛᱩᱢᱫᱟᱹᱜ ᱛᱮ ᱡᱟᱦᱟᱸ ᱨᱟᱹᱥᱠᱟᱹ ᱦᱤᱡᱩᱜ ᱚᱱᱟ ᱨᱮᱫᱚ ᱱᱮᱛᱟᱨ ᱨᱮᱱ ᱜᱤᱫᱽᱨᱟᱹ ᱫᱚ ᱵᱟᱝ ᱠᱚ ᱵᱩᱡᱽ ᱧᱟᱢ ᱫᱟᱲᱮᱭᱟᱜ ᱠᱟᱱᱟ᱾ ᱚᱠᱟᱨᱮ ᱵᱚᱠᱥ ᱪᱟᱹᱞᱩ ᱟᱠᱚ ᱢᱮ ᱵᱤᱥᱟᱞ ᱪᱷᱟᱯᱨᱤ ᱞᱮᱠᱟ ᱠᱚ ᱮᱱᱮᱡ ᱵᱟᱲᱟᱭᱟ᱾
ᱦᱳᱭ ᱦᱳᱭ ᱦᱳᱭ ᱵᱟ ᱟᱹᱞᱤᱧ ᱞᱤᱧ ᱞᱟᱹᱭᱟ ᱡᱮ᱾ ᱴᱟᱢᱟᱠ ᱛᱩᱢᱫᱟᱹᱜ ᱥᱮ ᱟᱵᱤᱱᱟᱜ ᱥᱮᱨᱮᱧ ᱟᱵᱤᱱᱟᱜ ᱨᱩᱛᱮ ᱡᱟᱦᱟᱸ ᱞᱮᱠᱟ ᱨᱟᱹᱥᱠᱟᱹ ᱦᱮᱱᱟᱜ ᱟᱠᱟᱫᱼᱟ᱾ ᱚᱱᱠᱟ ᱨᱟᱹᱥᱠᱟᱹ ᱫᱚ ᱡᱟᱹᱱᱤᱡ ᱵᱚᱠᱥ ᱢᱟᱭᱤᱠ ᱨᱮᱫᱚ ᱵᱟᱹᱱᱩᱜ ᱟᱠᱟᱜᱼᱟ᱾
ᱵᱟᱵᱟ ᱟᱹᱞᱤᱧ ᱫᱚ ᱪᱮᱫ ᱞᱤᱧ ᱢᱮᱱ ᱫᱟ ᱜᱚᱝᱠᱮ ᱢᱮᱱ ᱫᱟᱞᱤᱧ ᱱᱮᱛᱟᱨ ᱢᱟ ᱱᱮᱛᱟᱨ ᱡᱟᱦᱟᱸ ᱠᱚ ᱵᱟᱯᱞᱟ ᱚᱲᱟᱜ ᱾ ᱠᱚᱨᱮ ᱧᱮᱞ ᱧᱟᱢᱮᱫᱼᱟ ᱟᱞᱤᱧ ᱡᱮ ᱵᱚᱠᱥ ᱠᱚᱠᱚ ᱟᱹᱜᱩᱭᱮᱫᱼᱟ ᱟᱹᱞᱤᱧ ᱚᱱᱟ ᱨᱮᱦᱚᱸ ᱴᱷᱤ ᱴᱷᱤᱠ ᱜᱮᱭᱟ ᱢᱚᱛ ᱫᱚᱞᱤᱧ ᱢᱚᱛ ᱜᱮᱭᱟ ᱥᱮ ᱟᱹᱞᱤᱧᱟᱜ ᱦᱚᱸ ᱤᱭᱟᱹ ᱢᱮᱱᱟᱜ ᱛᱟᱹᱞᱤᱧᱟ ᱵᱚᱠᱥ ᱦᱚ ᱟᱹᱜᱩᱭ ᱯᱮ᱾ ᱵᱟᱝ ᱠᱤᱱᱛᱩ ᱡᱚᱛᱚ ᱠᱷᱚᱱ ᱟᱵᱚᱣᱟᱜ᱾ ᱡᱟᱦᱟᱸ ᱛᱤᱱᱟᱹᱜ ᱚᱱᱟ ᱠᱟᱹᱢᱤ ᱦᱚᱨᱟ ᱚᱱᱟ ᱫᱚ ᱵᱚᱠᱥᱚ ᱫᱚ ᱵᱟᱝ ᱦᱩᱭᱩᱜ᱾ ᱛᱟᱵᱚᱱᱟ ᱚᱱᱟ ᱫᱚ ᱴᱟᱢᱟᱠ ᱛᱩᱢᱫᱟᱜ ᱞᱟᱜᱟᱣ ᱟᱵᱚᱱ ᱜᱮᱭᱟ᱾
ᱦᱳᱭ ᱦᱳᱭ ᱮᱠᱫᱚᱢ ᱮᱠᱫᱚᱢ᱾
ᱡᱟᱦᱟᱸ ᱞᱤᱧ ᱢᱮᱱᱮᱫᱼᱟ ᱡᱮ ᱡᱟᱦᱟᱸ ᱛᱤᱱᱟᱹᱜ ᱨᱟᱹ ᱨᱟᱹᱥᱠᱟᱹ ᱴᱟᱜ ᱟᱸ ᱡᱟᱦᱟᱸ ᱛᱤᱱᱟᱹᱜ ᱜᱷᱟᱹᱲᱤᱡ ᱦᱩᱭᱩᱜ ᱠᱟᱱ ᱚᱱᱟ ᱠᱚᱫᱚ ᱴᱟᱢᱟᱠ ᱛᱩᱢᱫᱟᱹᱜ ᱛᱮᱜᱮ ᱵᱚᱱ ᱨᱟᱹᱥᱠᱟᱹ ᱞᱮᱜᱮ᱾ ᱦᱳᱭ ᱛᱚ ᱡᱟᱦᱟᱸ ᱛᱤᱨᱮ ᱡᱟᱦᱟᱱᱟᱜ᱾ ᱤᱭᱟᱹ ᱠᱚ ᱦᱩᱭ ᱱᱟ ᱥᱮ ᱞᱟᱸᱜᱟᱭ ᱱᱟᱵᱚᱱ ᱥᱮ ᱡᱟᱱ ᱠᱷᱟᱱ ᱚᱱᱮ ᱚᱱᱠᱟᱱ ᱤᱭᱟᱹ ᱦᱚᱲ ᱵᱟᱹᱱᱩᱜ ᱠᱚᱣᱟ᱾ ᱵᱟᱝ ᱢᱟ ᱵᱚᱠᱥ ᱛᱮ ᱢᱤᱫ ᱵᱟᱨ ᱜᱷᱟᱹᱲᱤᱡ ᱫᱚ ᱮᱱᱮᱡ ᱫᱚᱦᱚ ᱚᱱᱟ᱾ ᱫᱚᱢᱮ ᱮᱠᱴᱟ ᱵᱟᱹᱲᱤᱡ ᱚᱨᱥᱚᱝ ᱫᱚ ᱵᱟᱭ ᱟᱹᱜᱩᱭ ᱜᱮᱭᱟ ᱢᱮᱱᱠᱷᱟᱱ ᱡᱮ ᱮᱠᱟᱞ ᱜᱮ ᱵᱟᱝ ᱥᱩᱫᱩ᱾ ᱮ ᱴᱷᱤᱠ ᱜᱮᱭᱟ ᱵᱚᱠ ᱢᱟᱭᱤᱠ ᱵᱷᱚᱨᱥᱟ ᱜᱮᱵᱚᱱ ᱮᱱᱮᱡ ᱥᱮᱨᱮᱧᱟ ᱥᱮ ᱚᱱᱟ ᱛᱮᱜᱮ ᱵᱚᱱ ᱨᱟᱹᱥᱠᱟᱹᱭᱟ᱾ ᱱᱚᱣᱟ ᱫᱚ ᱟᱹᱰᱤ ᱵᱟᱹᱲᱤᱡᱚᱜ ᱠᱟᱱᱟ ᱟᱹᱞᱤᱧᱟᱜ ᱢᱮᱱ ᱛᱮᱫᱚ᱾
ᱦᱳᱭ ᱦᱳᱭ ᱮᱠᱫᱚᱢ ᱵᱟᱹᱲᱤᱡ ᱫᱚ ᱵᱟᱹᱲᱤᱡᱚᱜ ᱠᱟᱱ ᱜᱮᱭᱟ᱾ ᱠᱤᱱᱛᱩ ᱚᱱᱟ ᱩᱫᱩᱜ ᱦᱚᱲ ᱫᱚ ᱟᱵᱚ ᱜᱮᱛᱚ᱾ ᱵᱟᱝ ᱤᱭᱟᱹ ᱨᱮ ᱴᱟᱢᱟᱠ ᱛᱩᱢᱫᱟᱹᱜ ᱨᱮ ᱡᱮ᱾ ᱚᱱᱟ ᱥᱮ ᱥᱮᱨᱮᱧ ᱛᱟᱞᱟ ᱛᱮ᱾ ᱥᱟᱸᱜᱟᱛ ᱠᱚᱲᱟ ᱥᱟᱸᱜᱟᱛ ᱠᱩᱲᱤ ᱛᱟᱠᱚ ᱚᱠᱟ ᱞᱮᱠᱟ ᱠᱚ ᱛᱷᱩᱛᱤ ᱡᱚᱝᱼᱟ ᱚᱱᱟ ᱱᱮᱛᱟᱨ ᱨᱮᱱ ᱡᱩᱣᱟᱹᱱ ᱠᱚᱠᱤ ᱠᱚ ᱵᱩᱡ ᱠᱟᱜᱼᱟ᱾
ᱵᱟᱝ ᱜᱚᱢᱠᱮ ᱚᱱᱟ ᱜᱮᱥᱮ ᱡᱮ ᱚᱱᱟᱨᱮ ᱡᱟᱦᱟᱸ ᱞᱮᱠᱟ ᱨᱟᱹᱥᱠᱟᱹ ᱢᱮᱱᱟᱜ ᱡᱮ ᱚᱱᱟ ᱥᱮᱨᱮᱧ ᱛᱟᱞᱟᱨᱮ ᱚᱱᱮ ᱡᱟᱦᱟᱸ ᱞᱟᱸᱫᱟ ᱜᱟᱱᱚᱜ ᱦᱚᱲ ᱠᱚᱵᱚᱱ ᱮᱜᱮᱨ ᱠᱚᱣᱟ ᱥᱮᱨᱮᱧ ᱛᱟᱞᱟ ᱛᱮᱜᱮ᱾ ᱚᱱᱟ ᱠᱚ ᱨᱟᱹᱥᱠᱟᱹ ᱞᱮᱠᱟᱱᱟᱜ ᱫᱚ ᱟᱹᱞᱤᱧ ᱫᱚᱞᱤᱧ ᱢᱚᱱᱮᱭᱟ ᱵᱚᱠᱥ ᱢᱟᱭᱤᱠ ᱛᱮᱫᱚ ᱵᱟᱝ ᱦᱩᱭᱩᱜᱼᱟ ᱚᱱᱟ ᱠᱚ ᱨᱟᱹᱥᱠᱟᱹ ᱫᱚ᱾
ᱮᱠᱫᱚᱢ ᱮᱠᱫᱚᱢ ᱮᱠᱫᱚᱢ ᱠᱟᱹᱠᱰᱤ ᱡᱩᱛᱷᱟᱛ ᱠᱟᱛᱷᱟ ᱵᱮ ᱨᱚᱲ ᱠᱟᱜᱼᱟ ᱾
ᱮᱠᱫᱚᱢ ᱟᱨ ᱵᱟᱝᱢᱟ ᱪᱮᱫ ᱠᱚ ᱢᱮᱱᱟ ᱚᱱᱟ ᱱᱟᱣᱟ ᱵᱟᱹᱦᱩ ᱟᱹᱜᱩ ᱠᱟᱛᱮᱫ ᱧᱮᱞ ᱟᱠᱟᱫ ᱜᱮ ᱠᱚ ᱭᱟᱵᱮᱱ ᱡᱮ ᱟᱛᱳ ᱨᱮ ᱡᱟᱦᱮᱨ ᱛᱷᱟᱱ ᱠᱚ ᱡᱟᱦᱮᱨ ᱛᱷᱟᱱ ᱫᱚ ᱵᱟᱝ ᱵᱟᱝᱢᱟ ᱚᱱᱟ ᱪᱮᱫ ᱠᱚ ᱢᱮᱱᱟ ᱟᱹᱛᱩ ᱨᱮᱱᱟᱜ
ᱢᱟᱹᱭ ᱢᱟᱺᱡᱷᱤ ᱛᱷᱟᱱ, ᱦᱟᱲᱟᱢ ᱛᱷᱟᱱ ᱮᱱᱛᱮ᱾
ᱚᱸᱰᱮ ᱡᱚᱦᱟᱨ ᱠᱟᱛᱮᱫ ᱚᱲᱟᱜ ᱥᱮᱫ ᱠᱚ ᱤᱫᱤ ᱠᱚᱣᱟ, ᱟᱨ ᱞᱟᱸᱫᱟ ᱜᱟᱱᱚᱜ ᱦᱚᱲ ᱩᱱᱠᱩ ᱠᱚᱨᱮᱱ ᱡᱟᱦᱟᱸ ᱛᱤᱱᱟᱹᱜ ᱟᱨᱠᱤ ᱵᱩᱰᱤᱜᱚ ᱛᱟᱠᱚ, ᱥᱮ ᱵᱟᱝᱢᱟ ᱫᱟᱫᱟ ᱦᱤᱞᱤ ᱛᱟᱠᱚ᱾ ᱮᱜᱮᱨ ᱡᱚᱝ ᱠᱚ ᱥᱮᱨᱮᱧ ᱟᱠᱚᱣᱟ ᱡᱮ ᱟᱹᱰᱤᱜᱟᱱ ᱮᱜᱮᱨ ᱵᱷᱟᱵ ᱛᱮ᱾ ᱢᱟᱱᱮ ᱥᱮᱨᱮᱧ ᱵᱷᱟᱵᱽ ᱛᱮᱠᱚ ᱮᱜᱮᱨ ᱠᱚᱣᱟ, ᱚᱱᱮ ᱚᱱᱟ ᱠᱚ ᱟᱹᱰᱤ ᱨᱟᱹᱥᱠᱟᱹ ᱨᱮᱱᱟᱜ ᱠᱟᱛᱷᱟ ᱠᱟᱱᱟ᱾
ᱦᱳᱭ ᱦᱳ ᱚᱱᱟ ᱫᱚ ᱟᱨ ᱮᱜᱮᱨ ᱫᱚ ᱵᱟᱝ ᱠᱟᱱᱟ᱾ ᱢᱟᱱᱮ ᱚᱱᱟ ᱢᱤᱫᱴᱮᱱ ᱛᱷᱩᱛᱤ ᱠᱟᱱᱟ᱾ ᱦᱳᱭ ᱦᱳᱭ᱾ ᱦᱳᱭ ᱦᱳᱭ ᱚᱱᱟ ᱫᱚ ᱢᱟᱱᱮ ᱩᱱᱟᱹᱜ ᱜᱟᱭ ᱨᱮ ᱦᱟᱛᱟᱣ ᱫᱚ ᱵᱟᱭ ᱜᱟᱱᱚᱜᱼᱟ᱾ ᱚᱱᱟ ᱫᱚ ᱢᱟᱱᱮ ᱢᱤᱫᱴᱤᱡ ᱨᱟᱹᱥᱠᱟᱹ᱾
ᱨᱟᱹᱥᱠᱟᱹ ᱥᱟᱞᱟᱜ ᱜᱮ ᱠᱟᱱᱟ ᱚᱱᱟ ᱫᱚ᱾
ᱦᱳᱭ ᱦᱳᱭ, ᱟᱫᱚ ᱚᱱᱟ ᱠᱚ ᱚᱱᱟ ᱨᱮᱭᱟᱜ ᱢᱟᱱᱮ ᱥᱤᱵᱤᱞ ᱥᱚᱲᱚᱢ ᱛᱮᱜᱼᱮ ᱵᱟᱠᱚ ᱵᱩᱡᱽ ᱫᱟᱲᱮᱭᱟᱜ ᱠᱟᱱᱟ ᱱᱮᱛᱟᱨ ᱨᱮᱱ ᱯᱚᱼ ᱯᱚᱝᱲᱟ ᱠᱚ᱾
ᱥᱟᱹᱨᱤ ᱠᱟᱛᱷᱟ, ᱪᱮᱫ ᱵᱮᱱ ᱢᱮᱱᱟ ᱴᱟᱢᱟᱠ ᱜᱚᱜ ᱵᱮᱱ ᱢᱮᱛ ᱦᱟᱛᱟᱣᱠᱚ ᱠᱷᱟᱱ ᱚᱠᱟᱨᱮ ᱦᱟᱱᱟ ᱱᱟᱭᱟ ᱵᱟᱦᱟᱱᱟ ᱠᱟᱛᱮᱫ ᱚᱠᱟᱨᱮ ᱦᱟᱱᱛᱮ ᱱᱟᱛᱮ ᱦᱟᱱᱟ ᱠᱟᱹᱢᱤ ᱱᱳᱭᱟ ᱠᱟᱹᱢᱤ ᱢᱮᱱᱟᱜ ᱛᱤᱧᱟᱹ ᱢᱮᱱᱠᱟᱛᱮᱫ ᱠᱚ ᱤᱭᱟᱹ ᱡᱚᱝ ᱠᱟᱱᱟ᱾ ᱡᱮ ᱵᱟᱝᱢᱟ ᱟᱵᱚ ᱫᱚ ᱱᱚᱣᱟ ᱠᱟᱱ ᱜᱮᱛᱟ ᱵᱚᱱᱟ ᱱᱚᱣᱟ ᱵᱟᱵᱚᱱ ᱟᱵᱚ ᱡ ᱟᱹᱨᱤᱪᱟᱹᱞᱤ ᱜᱮ ᱱᱚᱣᱟ ᱠᱟᱱᱟ ᱱᱚᱣᱟ ᱠᱚ ᱡᱩᱫᱤ ᱵᱟᱵᱚᱱ ᱥᱮᱬᱟ ᱤᱫᱤᱭᱟ᱾ ᱛᱟᱦᱚᱞᱮ ᱦᱟᱯᱮᱱ ᱫᱤᱱᱨᱮ ᱟᱵᱚᱨᱮᱱ ᱯᱚᱼᱯᱚᱝᱲᱟ ᱠᱚ ᱪᱮᱫ ᱵᱚᱱ ᱵᱩᱡᱷᱟᱹᱣ ᱠᱚᱣᱟ, ᱡᱮ ᱵᱟᱝᱢᱟ ᱱᱚᱣᱟ ᱫᱚ ᱱᱚᱝᱠᱟ ᱠᱟᱛᱮ ᱨᱩᱭ ᱞᱟᱜᱟᱜᱼᱟ ᱥᱮ, ᱱᱚᱝᱠᱟ ᱥᱮᱨᱮᱧ ᱞᱟᱜᱟᱜᱼᱟ, ᱥᱮ ᱱᱚᱝᱠᱟᱭ ᱞᱟᱜᱟᱜᱼᱟ᱾ ᱟᱵᱚᱣᱟᱜ ᱟᱹᱨᱤᱪᱟᱹᱞᱤ ᱟᱵᱚ ᱛᱮᱜᱮ ᱵᱚᱱ ᱞᱮᱵᱮᱫ ᱞᱚᱴᱚᱢ ᱪᱟᱵᱟᱭᱮᱫᱼᱟ᱾
ᱮᱠᱫᱚᱢ ᱮᱠᱫᱚᱢ, ᱢᱤᱫᱴᱤᱡ ᱜᱷᱚᱴᱚᱱ ᱞᱤᱧ ᱞᱟᱹᱭ ᱟᱵᱮᱱ ᱠᱟᱱᱟ ᱦᱟᱸᱜ ᱟᱞᱮ ᱟᱹᱛᱩ ᱨᱮᱭᱟᱜ ᱜᱮ, ᱱᱚᱜᱚᱭ ᱵᱟᱹᱭ ᱵᱟᱹᱭᱥᱟᱹᱠᱷ ᱵᱚᱸᱜᱟ ᱨᱮ ᱦᱟᱸᱜ ᱵᱟᱯᱞᱟᱭ ᱱᱟ ᱠᱚ᱾
ᱟᱪᱪᱷᱟ᱾
ᱟᱫᱚ ᱡᱤᱛᱱᱟ ᱢᱟᱱᱮ ᱡᱩᱛᱭᱧ ᱠᱚ ᱮᱱᱮᱡ ᱠᱟᱱᱟ ᱫᱟᱠᱟ ᱡᱚᱢ ᱵᱤ ᱵᱟᱲᱟ ᱠᱟᱛᱮᱫ ᱵᱚᱠᱥ ᱢᱟᱭᱤᱠ ᱨᱮ ᱮᱠᱫᱚᱢ ᱡᱚᱛᱚ ᱛᱚᱠᱚ ᱫᱷᱩᱨᱟ᱾ ᱟᱛᱩ ᱨᱮᱱ ᱠᱩᱲᱤ ᱦᱚᱯᱚᱱ ᱠᱚᱦᱚᱸ ᱟᱨ ᱠᱚᱲᱟ ᱜᱤᱫᱟᱹᱨ ᱠᱚᱢᱟ ᱦᱮᱸᱜᱮ ᱾
ᱦᱩᱸ
ᱟᱫᱚᱞᱤᱧ ᱟᱹᱞᱤᱧ ᱦᱚᱸ ᱮᱱᱛᱮᱫ ᱠᱟᱹᱴᱤᱡ ᱫᱮᱨᱤ ᱧᱚᱜ ᱠᱟᱛᱮᱫ ᱜᱮᱞᱤᱧ ᱪᱟᱞᱟᱣᱱᱟ᱾ ᱟᱫᱚ ᱞᱤᱧ ᱢᱮᱛᱟ ᱠᱚ ᱠᱟᱱᱟ, ᱮᱭᱟ ᱵᱟᱹᱵᱩ ᱛᱟᱞᱦᱮ ᱩᱱᱟᱹᱜ ᱜᱮᱯᱮ ᱨᱟᱹᱥᱠᱟᱹᱭᱮ ᱫᱟ ᱛᱟᱞᱦᱮ ᱱᱚᱣᱟ ᱴᱟᱢᱟᱠ ᱛᱩᱢᱫᱟᱹᱜ ᱦᱚᱸ ᱦᱮᱱᱟᱜ ᱜᱮᱭᱟ᱾ᱠᱟᱹᱴᱤᱡ ᱴᱟᱢᱟᱠ ᱤᱭᱟ‌ ᱞᱮᱯᱮ᱾
ᱮᱱᱮᱡ ᱴᱟᱢᱟᱠ ᱛᱩᱢᱫᱟᱹᱜ ᱨᱮ ᱮᱱᱮᱡ ᱥᱮᱨᱮᱧ ᱞᱮᱯᱮ᱾ ᱥᱮ ᱛᱤᱱᱟᱹᱜ ᱜᱟᱱ ᱯᱮ ᱵᱟᱲᱟᱭᱟ, ᱵᱟᱯᱮ ᱵᱟᱲᱟᱭᱟ ᱠᱟᱹᱴᱤᱡ ᱤᱧ ᱥᱮᱬᱟ ᱟᱯᱮᱭᱟ᱾ ᱴᱷᱤᱠ ᱛᱮᱠᱚ ᱜᱟᱹᱰᱮᱭᱱᱟ ᱮᱠᱫᱚᱢ ᱪᱮᱫ ᱵᱤᱱ ᱞᱟᱹᱭᱟ ᱡᱮ ᱩᱱᱠᱩ ᱵᱟᱵᱩ ᱛᱟᱠᱚ ᱮᱠᱞᱟ ᱫᱚ ᱵᱟᱝ ᱩᱱᱠᱩ ᱡᱟᱦᱟ ᱛᱤᱱᱟᱹᱜ ᱩᱱᱠᱩ ᱟᱹᱜᱩ ᱵᱟᱹᱱᱤᱡᱽ ᱟᱹᱜᱩ ᱜᱚᱜᱠᱟᱜ-ᱟ ᱠᱤᱢᱤᱞ ᱛᱟᱠᱚ ᱥᱮ ᱦᱚᱯᱚᱱ ᱮᱢᱮᱧ ᱛᱟᱠᱚ ᱩᱱᱠᱩ ᱠᱚ ᱮᱠᱫᱚᱢ ᱡᱚᱛᱚ ᱠᱚ ᱫᱟᱹᱲ ᱪᱟᱵᱟ ᱠᱮᱫᱟ᱾
ᱱᱮᱛᱟᱨ ᱫᱚ ᱪᱮᱫ ᱵᱮᱱ ᱢᱮᱱᱟ ᱜᱚᱝᱠᱮ, ᱱᱩᱠᱩᱣᱟᱜ ᱫᱚ ᱢᱟᱱᱮ ᱚᱱᱟ ᱥᱮᱬᱟ ᱨᱮᱱᱟᱜ, ᱮᱱᱮᱡ ᱥᱮᱨᱮᱧ ᱥᱮ ᱥᱮᱬᱟ ᱥᱮ ᱚᱱᱟ ᱨᱮᱱᱟᱜ ᱢᱚᱱᱮ ᱜᱮ ᱵᱟᱹᱱᱩᱜ ᱛᱟᱠᱚᱣᱟ᱾ ᱡᱮ ᱱᱚᱣᱟᱧ ᱥᱮᱬᱟ ᱫᱚᱦᱚ ᱠᱟᱜ ᱠᱷᱟᱱ ᱱᱚᱣᱟ ᱛᱤᱱᱟᱹᱜ ᱨᱟᱹᱥᱠᱟᱹ ᱨᱮᱱᱟᱜ ᱡᱤᱱᱤᱥ ᱠᱟᱱᱟ ᱟᱵᱚ ᱥᱟᱱᱛᱟᱲ ᱥᱟᱶᱛᱟ ᱨᱮ ᱥᱮ ᱥᱟᱱᱛᱟᱲ ᱥᱚᱢᱟᱡᱽ ᱨᱮ ᱡᱮ ᱱᱚᱣᱟ ᱠᱚᱫᱚ ᱟᱹᱰᱤ ᱡᱟᱹᱨᱩᱲᱢᱟᱱ ᱡᱤᱱᱤᱥ ᱠᱟᱱᱟ᱾ᱚᱱᱟ ᱠᱟᱛᱷᱟ ᱵᱟᱝᱠᱚ ᱵᱩᱡᱷᱟᱹᱣ ᱧᱟᱢᱮᱫᱼᱟ ᱱᱮᱛᱟᱨ ᱨᱮᱱ ᱯᱚᱯᱚᱝᱲᱟ ᱠᱚ᱾
ᱦᱳᱭ ᱦᱳᱭ ᱦᱳᱭ᱾ ᱚᱱᱟᱨᱮ ᱴᱟᱢᱟᱠ ᱛᱩᱢᱫᱟᱹ ᱨᱮ ᱵᱟᱵᱮᱱ ᱡᱚᱵᱮ ᱞᱮᱱᱠᱷᱟᱱ ᱪᱤᱠᱟᱹᱛᱮ ᱵᱮᱱ ᱵᱩᱡᱟ ᱮᱱᱛᱮᱫ ᱚᱠᱟ ᱞᱮᱠᱟ ᱱᱚᱣᱟ ᱨᱮᱭᱟᱜ ᱥᱤᱵᱤᱞ ᱥᱚᱲᱚᱢ᱾
ᱮᱠᱫᱚᱢ ᱾ ᱟᱨ ᱜᱚᱢᱠᱮ ᱟᱨ ᱟᱹᱰᱤᱜᱟᱱ ᱡᱟᱭᱜᱟ ᱨᱮᱜᱮ ᱧᱮᱞ ᱧᱟᱢᱮᱫᱼᱟ ᱞᱤᱧ, ᱡᱟᱹᱥᱛᱤ ᱫᱷᱟᱨᱟ ᱠᱟᱭᱛᱮ ᱱᱚᱣᱟ ᱵᱚᱨᱫᱷᱚᱢᱟᱱ ᱦᱩᱜᱽᱞᱤ, ᱢᱮᱫᱽᱱᱟᱯᱩᱨ ᱠᱚᱨᱮ ᱟᱹᱰᱤᱜᱟᱱ ᱱᱚᱣᱟ ᱧᱤᱫᱟᱹ ᱧᱩᱛᱟᱹᱛ ᱫᱤᱱ ᱦᱤᱞᱳᱜ ᱚᱱᱟ ᱪᱷᱟ-ᱪᱷᱟᱯᱨᱤ ᱯᱨᱳᱜᱨᱟᱢ ᱠᱚ ᱫᱚᱦᱚᱭᱟ ᱟᱹᱵᱤᱱ ᱚᱱᱟ ᱢᱮᱫᱛᱮ ᱱᱚᱣᱟ ᱫᱚ ᱪᱮᱫ ᱞᱮᱠᱟ ᱵᱮᱱ ᱧᱮᱞᱮᱜᱼᱟ ᱜᱚᱢᱠᱮ ᱛᱚ ᱟᱵᱮᱱᱟᱜ ᱢᱚᱪᱟ ᱠᱷᱚᱱ ᱠᱟᱹᱴᱤᱡ ᱵᱟᱨ ᱠᱟᱛᱷᱟ ᱞᱤᱧ ᱟᱸᱡᱚᱢ ᱞᱮᱜᱮ᱾
ᱵᱟ-ᱵᱟ ᱢᱟᱱᱮ ᱟᱹᱞᱤᱧ ᱫᱚ ᱠᱷᱟᱨᱟᱯ ᱫᱚ ᱵᱟᱹᱞᱤᱧ ᱢᱮᱛᱟᱜ ᱠᱟᱱᱟ ᱠᱤᱱᱛᱩ ᱚᱱᱟ ᱡᱮ ᱫᱤᱱᱮᱨ ᱯᱚᱨ ᱫᱤᱱ ᱧᱤᱫᱟᱹ ᱯᱚᱨ ᱧᱤᱫᱟᱹ ᱦᱩᱭᱩᱜ ᱠᱟᱱᱟ ᱚᱱᱟ ᱫᱚ ᱠᱤᱱᱛᱩ ᱟᱹᱰᱤ ᱵᱟᱹᱲᱤᱡ ᱫᱷᱟᱨᱟ ᱜᱮᱞᱤᱧ ᱢᱮᱛᱟᱜ ᱠᱟᱱᱟ ᱾ ᱢᱤᱫ ᱫᱤᱱ ᱡᱩᱫᱤ ᱦᱩᱭᱱᱟ ᱛᱚ ᱚᱱᱟ ᱫᱚ ᱴᱷᱤᱠ ᱜᱮᱭᱟ ᱾ ᱛᱟᱨᱯᱚᱨ ᱫᱤᱱ ᱦᱚᱸᱵᱤᱱ ᱫᱚᱦᱚᱭᱟ ᱱᱚᱶᱟ ᱫᱚ ᱢᱤᱫᱴᱤᱡ ᱮᱴᱟᱜ ᱨᱚᱠᱚᱢ ᱵᱟᱝᱟ? ᱟᱨᱚ ᱛᱚ ᱠᱟᱢ ᱠᱟᱡ ᱦᱮᱱᱟᱜᱼᱟ ᱥᱮ ᱟᱨᱚ ᱯᱟᱛᱟ ᱯᱚᱨᱚᱵᱽ ᱦᱮᱱᱟᱜ ᱠᱟᱜᱼᱟ ᱥᱩᱫᱷᱩ ᱚᱱᱟ
ᱦ
ᱚᱨᱠᱮᱥᱴᱨᱟ ᱨᱮᱜᱮ ᱫᱚᱱ ᱵᱟᱲᱟ ᱞᱮᱠᱷᱟᱡ ᱫᱚ ᱵᱟᱭ ᱜᱟᱱᱚᱜᱼᱟ᱾ ᱦᱮᱞᱳ᱾ ᱦᱮᱞᱳ ᱾
ᱟᱸᱡᱚᱢ ᱧᱟᱢ ᱫᱟᱵᱤᱱ?
ᱦᱳᱭ ᱦᱳᱭ ᱟᱹᱞᱤᱧ ᱫᱚᱞᱤᱧ ᱟᱸᱡᱚᱢ ᱧᱟᱢᱮᱜᱼᱟ, ᱟᱹᱵᱤᱱ ᱵᱤᱱ ᱟᱸᱡᱚᱢ ᱧᱟᱢᱮᱜᱼᱟ?
ᱦᱟᱯᱮ ᱜᱚᱢᱠᱮ ᱟᱹᱞᱤᱧᱟᱜ, ᱠᱟᱹᱴᱤᱡ ᱠᱟᱹᱴᱤᱡ ᱫᱷᱟᱨᱟ ᱱᱮᱴᱣᱟᱨᱠ ᱯᱨᱚᱵᱞᱮᱢ ᱞᱮᱱᱟ ᱾ ᱚᱱᱟᱛᱮ ᱱᱟᱦᱟᱸᱜ ᱨᱚᱲ ᱴᱷᱤᱠ ᱴᱷᱟᱠ ᱵᱟᱝ ᱟᱸᱡᱚᱢᱚᱜ ᱠᱟᱱ ᱛᱟᱦᱮᱸᱫ ᱾
ᱟᱪᱪᱷᱟ ᱟᱪᱪᱷᱟ ᱾
ᱦᱳᱭ ᱜᱚᱝᱠᱮ ᱡᱟᱦᱟᱸ ᱵᱮᱱ ᱞᱟᱹᱭᱮᱫ ᱛᱟᱦᱮᱱ ᱚᱱᱟ ᱠᱟᱛᱷᱟ ᱠᱟᱹᱴᱤᱡ ᱢᱟ ᱞᱟᱹᱭ ᱵᱤᱱ ᱾
ᱦᱚᱸ ᱦᱚᱸ ᱟᱹᱞᱤᱧ ᱞᱤᱧ ᱢᱮᱱᱮᱫ ᱛᱟᱦᱮᱸᱫ ᱡᱮ ᱚᱨᱜᱮᱥᱴᱟᱨ ᱩᱫᱩᱜ ᱦᱚᱸ ᱵᱟᱭ ᱠᱷᱟᱨᱟᱯᱟ ᱥᱮ ᱵᱟᱭ ᱵᱟᱹᱲᱤᱡᱼᱟ᱾ ᱠᱤᱱᱛᱩ ᱚᱱᱟ ᱢᱟᱱᱮ ᱚᱨᱠᱮᱥᱴᱟᱨ ᱩᱫᱩᱜ ᱛᱮᱦᱚᱸ ᱢᱟᱱᱮ ᱟᱵᱚ ᱥᱟᱶᱛᱟᱲ ᱥᱟᱶᱛᱟ ᱞᱟᱦᱟ ᱥᱮᱫ ᱢᱟᱲᱟᱝ ᱤᱫᱤ ᱠᱟᱱᱟ ᱠᱤᱱᱛᱩ ᱚᱱᱟ ᱡᱟᱦᱟᱸ ᱫᱤᱱᱮᱨ ᱯᱚᱨ ᱫᱤᱱ ᱧᱤᱫᱟᱹ ᱯᱚᱨ ᱧᱤᱫᱟᱹ ᱦᱩᱭ ᱤᱫᱤᱜ ᱠᱟᱱᱟ ᱚᱱᱟ ᱫᱚ ᱠᱟᱹᱴᱤᱡ ᱮᱴᱟᱜ ᱨᱟᱥᱛᱟ ᱥᱮᱫ ᱛᱟᱲᱟᱢᱮᱫᱟᱭ ᱟᱹᱞᱤᱧ ᱫᱚ ᱚᱱᱟ ᱜᱮᱞᱤᱧ ᱢᱮᱱᱟ᱾ ᱛᱮᱦᱮᱧ ᱦᱩᱭᱱᱟ ᱴᱷᱤᱠ ᱜᱮᱭᱟ᱾ ᱟᱫᱚ ᱜᱟᱯᱟ ᱦᱚᱸᱵᱮᱱ ᱦᱩᱭ ᱦᱚᱪᱚᱭᱟ ᱱᱚᱣᱟ ᱫᱚ ᱠᱟᱹᱴᱤᱡ ᱮᱴᱟᱜ ᱨᱚᱠᱚᱢ ᱫᱚ ᱮᱴᱟᱜ ᱨᱚᱠᱚᱢᱚᱜ ᱠᱟᱱ ᱜᱮᱭᱟ᱾
ᱦᱮᱸ ᱟᱨ ᱟᱹᱞᱤᱧᱟᱜ ᱢᱮᱱ ᱛᱮᱫᱚ ᱡᱮ ᱱᱚᱣᱟ ᱯᱨᱳᱜᱨᱟᱢ ᱧᱮᱞ ᱠᱚ ᱦᱟᱹᱵᱤᱡ ᱛᱮ ᱫᱚ ᱴᱷᱤᱠ ᱜᱮᱭᱟ᱾ ᱢᱮᱱᱠᱷᱟᱱ ᱱᱚᱜᱚᱭ ᱡᱮ ᱟᱵᱚᱨᱮᱱ ᱜᱤᱫᱽᱨᱟᱹ ᱠᱚ ᱡᱮ ᱱᱚᱜᱼᱚᱭ ᱮᱥᱠᱩᱞ ᱠᱚᱞᱮᱡᱽ ᱠᱚ ᱯᱟᱲᱦᱟᱣ ᱠᱚ ᱵᱟᱹᱜᱤ ᱠᱟᱛᱮᱫ ᱧᱤᱫᱟᱹ ᱧᱩᱛᱟᱹᱛ ᱚᱠᱟᱨᱮ ᱪᱷᱟᱹᱯᱨᱤ ᱮᱱᱮᱡ ᱨᱮᱠᱚ ᱢᱚᱦᱚᱰᱟᱠᱚᱜ ᱠᱟᱱᱟ ᱥᱮ ᱯᱟᱹᱣᱨᱟᱹ ᱠᱚ ᱧᱩ ᱵᱟᱲᱟ ᱠᱟᱛᱮᱫ ᱯᱟᱹᱣᱨᱟᱹ, ᱦᱟᱺᱰᱤ ᱧᱩ ᱵᱟᱲᱟ ᱠᱟᱛᱮᱫ ᱠᱚ ᱜᱤᱛᱤᱡ ᱵᱟᱲᱟ ᱠᱚᱜ ᱠᱟᱱᱟ, ᱱᱚᱣᱟ ᱫᱚ ᱟᱹᱞᱤᱧᱟᱜ ᱢᱮᱱ ᱛᱮᱫᱚ ᱟᱹᱰᱤ ᱵᱟᱹᱲᱤᱡ ᱠᱟᱛᱷᱟ ᱦᱩᱭᱩᱜ ᱠᱟᱱᱟ᱾
ᱦᱳᱭ -ᱦᱳᱭ ᱦᱳᱭ, ᱵᱟᱹᱲᱤᱡ ᱢᱟᱛᱚ ᱵᱟᱹᱲᱤᱡ ᱜᱮ, ᱚᱱᱟ ᱫᱚ ᱟᱫᱚ ᱚᱠᱚᱭ, ᱛᱤᱱᱟᱹᱜ ᱦᱚᱲ ᱵᱮᱱ ᱵᱩᱡᱷᱟᱹᱣ ᱫᱟᱲᱮᱭᱟᱭᱟ? ᱢᱤᱫ ᱦᱚᱲ ᱵᱤᱸ, ᱟᱹᱵᱤᱱ ᱟᱯᱱᱟᱨ ᱨᱮᱱ, ᱢᱤᱫ ᱦᱚᱲ ᱵᱮᱱ ᱵᱩᱡᱷᱟᱹᱣ ᱫᱟᱲᱮᱭᱟ᱾ ᱢᱚᱬᱮ ᱦᱚᱲ ᱵᱮᱱ ᱵᱩᱡᱷᱟᱹᱣ ᱫᱟᱲᱮ ᱟᱠᱚᱣᱟ᱾ ᱢᱚᱬᱮ ᱦᱟᱡᱟᱨ ᱦᱚᱲ ᱠᱚ ᱚᱱᱠᱟᱭ ᱫᱟ ᱩᱱᱠᱩ ᱛᱚ ᱵᱟᱵᱮᱱ ᱵᱩᱡᱟᱹᱣ ᱫᱟᱲᱮᱭᱟᱠᱚᱣᱟ ᱥᱮ, ᱡᱚᱛᱚ ᱦᱚᱲ ᱛ ᱢᱟᱱᱮ ᱡᱟᱦᱟᱸᱢᱮᱢ ᱵᱩᱡᱷᱟᱹᱣᱼᱮ ᱠᱟᱱᱟ ᱢᱚᱬᱮ ᱦᱚᱲ, ᱩᱱᱠᱩ ᱟᱨᱚ ᱢᱚᱬᱮ ᱦᱚᱲ ᱵᱩᱡᱷᱟᱹᱣ ᱞᱟᱜᱟᱣ ᱠᱚᱣᱟ, ᱛᱚᱵᱮ ᱱᱤᱭᱟᱹ ᱚᱱᱠᱟ
ᱮᱸ, ᱮᱠᱫᱚᱢ ᱟᱹᱞᱤᱧ ᱫᱚᱞᱤᱧ ᱢᱚᱱᱮᱭᱟ ᱵᱟᱝᱢᱟ, ᱡᱮ ᱢᱟᱱᱮ ᱟᱵᱚᱨᱮᱱ ᱟᱭᱳᱼᱵᱟᱵᱟ ᱠᱚ ᱥᱮ ᱩᱱᱠᱩ ᱨᱮᱱ ᱟᱭᱳᱼᱵᱟᱵᱟ ᱠᱚ ᱱᱚᱜᱼᱚᱱᱟ ᱠᱚᱫᱚ ᱵᱮᱥᱤ ᱠᱚ ᱜᱩᱨᱩᱛᱛᱚᱣᱟᱜ ᱠᱷᱟᱱ ᱥᱮ ᱢᱚᱱᱮᱭᱟᱜ ᱠᱷᱟᱱ ᱱᱟᱯᱟᱭᱚᱜᱼᱟ᱾
ᱟᱫᱚ ᱪᱮᱫ ᱢᱮᱱ ᱞᱟᱹᱭ ᱞᱟᱹᱭᱟ ᱜᱚᱢᱠᱮ, ᱟᱭᱳᱼᱵᱟᱵᱟ ᱠᱚᱜᱮ ᱛᱚᱠᱚ ᱠᱷᱚᱡᱚᱜ ᱠᱟᱱᱟ᱾ ᱡᱮ, ᱛᱮᱦᱮᱧ ᱫᱚ ᱟᱞᱮ ᱴᱷᱮᱱ, ᱯᱨᱳᱜᱨᱟᱢ ᱦᱩᱭᱩᱜ- ᱢᱟ᱾ ᱟᱫᱚ ᱱᱟᱢᱟᱞ ᱫᱤᱥᱚᱢ ᱨᱮᱫᱚ, ᱪᱮᱫ ᱦᱚᱸ ᱚᱱᱠᱟ ᱯᱟᱛᱟ ᱯᱚᱨᱚᱵ ᱦᱚᱸ ᱵᱟᱹᱱᱩᱜ ᱠᱟᱜᱼᱟ, ᱵᱟᱝ ᱠᱚᱜ ᱟᱸᱵᱟᱵᱚᱛᱤᱜᱼᱼ ᱵᱟᱝᱠᱚ ᱨᱳᱦᱽᱱᱤᱜ, ᱥᱮ ᱵᱟᱝᱠᱚ, ᱥᱚᱨᱦᱟᱨᱭᱚᱜ, ᱥᱮ ᱵᱟᱝᱠᱚ ᱵᱟᱦᱟᱜ᱾ ᱪᱮᱜ ᱦᱚᱸ, ᱥᱮᱠᱚ ᱠᱟᱨᱟᱢᱚᱜ, ᱩᱱᱫᱩ ᱪᱮᱫ ᱯᱚᱨᱚᱵᱼᱯᱟᱹᱞᱤ ᱦᱚᱸ ᱵᱟᱠᱚ ᱢᱟᱱᱟᱣᱫᱟ, ᱟᱫᱚ ᱩᱱᱠᱩ ᱫᱚ ᱚᱨᱜᱮᱥᱴᱟᱨ ᱜᱮ, ᱫᱟᱹᱼᱼ